ᱦᱮᱞᱳᱣ ᱜᱚᱢᱠᱮ ᱡᱚᱦᱟᱨ ᱜᱮ ᱦᱮᱸ ᱜᱚᱢᱠᱮ ᱡᱚᱦᱟᱨ ᱜᱮ ᱦᱮᱸ ᱟᱡᱚᱢ ᱫᱟᱞᱤᱧ
ᱦᱮᱞᱳ
ᱦᱮᱸ ᱜᱚᱝᱠᱮ ᱟᱸᱡᱚᱢ ᱫᱟᱵᱤᱱ
ᱦᱮᱞᱳ
ᱦᱮᱞᱳ
ᱦᱮᱞᱳ
ᱦᱮᱸ ᱟᱸᱡᱚᱢ ᱫᱟᱞᱤᱧ ᱞᱟᱹᱭ ᱵᱤᱱ ᱜᱚᱝᱠᱮ ᱦᱮᱞᱳ
ᱦᱮᱸ ᱜᱚᱝᱠᱮ ᱟᱸᱡᱚᱢ ᱮᱜᱟ ᱞᱤᱧ ᱞᱟᱹᱭ ᱵᱤᱱ
ᱦᱮᱞᱳ
ᱦᱮᱞᱳᱣ
ᱦᱮᱞᱳ
ᱦᱮᱸ ᱵᱟᱵᱤᱱ ᱟᱸᱡᱚᱢ ᱮᱫᱟ
ᱦᱮᱸ ᱜᱚᱝᱠᱮ ᱱᱤᱛᱚᱜ ᱞᱤᱧ ᱟᱸᱡᱚᱢ ᱫᱟ
ᱚ ᱢᱮᱱᱫᱟᱞᱤᱧ ᱦᱮᱸ ᱦᱮᱸ ᱥᱟᱹᱜᱩᱱ ᱥᱟᱹᱜᱩᱱ ᱪᱮᱫ ᱠᱚᱵᱤᱱ ᱪᱤᱠᱟᱹ ᱵᱟᱲᱟᱭᱮᱫᱼᱟ
ᱦᱚᱜᱼᱚᱭ ᱜᱚᱝᱠᱮ ᱟᱹᱞᱤᱧ ᱫᱚ ᱦᱚᱜᱼᱚᱭ ᱢᱳᱲ ᱥᱮᱫ ᱞᱤᱧ ᱪᱟᱞᱟᱣ ᱞᱮᱱᱟ ᱢᱳᱲ ᱥᱮᱫ ᱠᱷᱚᱱᱟᱜ ᱚᱲᱟᱜ ᱞᱤᱧ ᱨᱩᱣᱟᱹᱲ ᱨᱩᱣᱟᱹᱲ ᱠᱟᱱᱟ ᱵᱩᱪ ᱠᱮᱜᱟ ᱵᱤᱱ ᱟᱨ ᱥᱟᱨᱟ ᱫᱤᱱ ᱠᱟᱹᱢᱤ ᱞᱟᱸᱜᱟ ᱛᱚ ᱛᱟᱦᱞᱮ ᱞᱚᱜᱚᱱ ᱠᱤᱫᱩᱵ ᱠᱟᱛᱮ ᱡᱟᱹᱯᱤᱫ ᱦᱩᱭᱩᱜᱼᱟ ᱟᱨᱚ ᱟᱞ ᱥᱮᱫ ᱢᱟ ᱛᱮᱦᱤᱧ ᱯᱚᱪᱩᱨᱮ ᱫᱟᱜ ᱠᱮᱫᱟ ᱜᱷᱩᱴ ᱠᱚᱦᱚᱸ ᱫᱟᱜ ᱟᱠᱟᱱ ᱛᱟᱞᱮᱭᱟ ᱟᱨ ᱵᱟᱹᱭᱦᱟᱹᱲ ᱠᱚᱢᱟ ᱨᱚᱦᱚᱭ ᱪᱟᱵᱟ ᱞᱮᱠᱟᱜᱮ ᱚᱱᱟ ᱛᱚᱞᱟ ᱜᱟᱹᱰᱤ ᱠᱚ ᱢᱮᱱᱟᱜᱼᱟ ᱚᱱᱟ ᱫᱚ ᱨᱚᱦᱚᱭᱚᱜ ᱜᱮᱭᱟ ᱟᱫᱚ ᱴᱩ ᱫᱟᱜ ᱟᱠᱟᱱᱟ ᱜᱟᱯᱟ ᱫᱚᱞᱤᱧ ᱢᱚᱱᱮᱭᱮᱫᱟ ᱵᱟᱨ ᱪᱟᱥ ᱠᱟᱛᱮᱫ ᱞᱤᱧ ᱥᱤᱭᱟ ᱥᱤ ᱠᱟᱛᱮᱫ ᱜᱮ ᱞᱚᱥᱚᱫ ᱠᱟᱛᱮ ᱮᱠᱟᱞᱛᱮ ᱨᱚᱦᱚᱭ ᱦᱩᱭᱩᱜᱼᱟ ᱟᱨᱠᱤ
ᱟᱪᱪᱷᱟ ᱟᱪᱷᱟ ᱟᱪᱷᱟ
ᱵᱩᱡ ᱠᱮᱫᱟ ᱵᱤᱱ
ᱦᱮᱸ ᱦᱮᱸ
ᱟᱯᱮᱥᱮᱫ ᱫᱚ ᱜᱚᱝᱠᱮ ᱪᱮᱫ ᱞᱮᱠᱟᱭ ᱫᱟᱜ ᱟᱠᱟᱫᱟ
ᱟᱞᱮ ᱥᱮᱫ ᱫᱚ ᱜᱚᱝᱠᱮ ᱛᱮᱦᱮᱧ ᱫᱚ ᱫᱟᱜ ᱫᱚ ᱵᱟᱭ ᱫᱟᱜ ᱟᱠᱟ-ᱟᱭ ᱢᱟᱱᱮ ᱨᱤᱢᱤᱞ ᱵᱟᱲᱟ ᱞᱮᱫ ᱛᱟᱦᱮᱸᱱ ᱮᱸ
ᱦᱮᱸ
ᱟᱫᱚ ᱪᱟᱥ ᱵᱚᱞᱛᱮ ᱫᱚ ᱟᱫᱚ ᱱᱤᱛᱚᱜ ᱫᱚ ᱚᱱᱮ ᱵᱟᱹᱭᱦᱟᱹᱲ ᱠᱚᱜᱮ ᱟᱨᱠᱤ
ᱦᱮᱸ ᱦᱮᱸ
ᱫᱚ ᱜᱷᱩᱴᱩ ᱠᱚᱫᱚ ᱱᱤᱛᱚᱜ ᱫᱚ ᱫᱟᱜ ᱵᱟᱠᱷᱟᱱ ᱫᱚ ᱵᱟᱝ ᱟᱥᱚᱜ ᱠᱟᱱᱟ ᱟᱨᱠᱤ
ᱟᱪᱪᱷᱟ ᱦᱮᱸ ᱦᱮᱸ
ᱟᱨ ᱛᱟᱦᱚᱞᱮᱮ ᱫᱟᱜ ᱞᱮᱠᱷᱟᱱ ᱢᱟ ᱦᱟᱹᱠᱩ ᱠᱚᱠᱚ ᱧᱟᱢᱚᱜ ᱜᱮᱭᱟ ᱛᱟᱦᱞᱮ ᱜᱚᱝᱠᱮ ᱦᱟᱹᱠᱩ ᱠᱚᱯᱮ ᱥᱟᱵ ᱵᱟᱲᱟᱭᱮᱫ ᱠᱚᱣᱟ ᱥᱮ ᱵᱟᱝ
ᱦᱮᱸ ᱜᱚᱢᱠᱮ
ᱢᱟᱱᱮ ᱱᱤᱛᱚᱜ ᱫᱚ ᱮᱢᱚᱱᱮ ᱫᱟᱜ ᱟᱠᱟᱫᱟ ᱢᱟᱱᱮ ᱜᱚᱴᱟ ᱵᱟᱹᱫᱽ ᱜᱮᱠᱚ ᱦᱟᱹᱠᱩ ᱜᱚᱜ ᱠᱟᱱᱟ ᱟᱨᱠᱤ ᱟᱨ ᱪᱮᱫᱟᱜ ᱥᱮ ᱵᱟᱝᱢᱟ ᱟᱞ ᱥᱮᱫ ᱫᱚ ᱢᱟᱱᱮ ᱩᱱᱟᱹᱜ ᱱᱮᱥ ᱫᱚ ᱵᱟᱭ ᱥᱤᱛᱩᱝ ᱟᱠᱟᱫᱟ ᱛᱚ ᱢᱟᱱᱮ ᱵᱟᱸᱫ ᱯᱩᱠᱷᱨᱤ ᱦᱚᱸ ᱵᱟᱝ ᱟᱸᱡᱮᱫ ᱟᱠᱟᱱ ᱛᱟᱞᱮᱭᱟ ᱛᱟᱦᱚᱞᱮ ᱯᱩᱠᱷᱨᱤ ᱠᱚᱨᱮ ᱦᱟᱹᱠᱩ ᱦᱚᱸᱠᱚ ᱛᱟᱦᱮᱸ ᱠᱟᱱ ᱛᱟᱞᱮᱭᱟ ᱚᱱᱟ ᱠᱚᱜᱮ ᱢᱟᱱᱮ ᱩᱱᱠᱩ ᱜᱮ ᱜᱚᱴᱟ ᱵᱟᱹᱫᱽ ᱠᱚ ᱩᱰᱩᱠ ᱠᱟᱱ ᱛᱟᱞᱮᱭᱟ ᱟᱨᱠᱤ ᱟᱨ ᱟᱞᱮᱥᱮᱫ ᱢᱟ ᱵᱟ. ᱲᱥᱤ ᱛᱮ ᱠᱚ ᱥᱟᱵ ᱠᱚᱣᱟ ᱚᱱᱟ ᱜᱷᱟᱴᱤ ᱠᱚ ᱵᱮᱱᱟᱣ ᱠᱟᱛᱮᱫ ᱟᱫᱚ ᱟᱫᱚ ᱥᱚᱢᱯᱩᱨᱱᱚ ᱠᱚ ᱪᱟᱵᱟᱜᱼᱟ ᱠᱤ ᱦᱟᱠᱩ ᱫᱚ ᱫᱟᱜ ᱨᱮ ᱦᱟᱹᱠᱩ ᱫᱚᱠᱚ
ᱵᱟᱝ ᱦᱟᱹᱠᱩ ᱫᱚ ᱠᱚᱱᱚ ᱫᱤᱱ ᱦᱚ ᱵᱟᱵᱤᱱ ᱥᱟᱵ ᱪᱟᱵᱟ ᱫᱟᱲᱮᱭᱟᱠᱚᱣᱟ
ᱵᱟᱠᱚ ᱪᱟᱵᱟᱜᱼᱟ ᱦᱩᱸ ᱛᱟᱦᱚᱞᱮ ᱢᱮᱱᱟᱜ ᱠᱚᱜᱮ ᱩᱱᱠᱩᱠᱚ ᱫᱟᱹᱲ ᱵᱟᱲᱟᱭᱮᱫᱟ ᱜᱚᱴ ᱢᱟᱴ ᱵᱩᱡᱽ ᱠᱮᱫᱟ ᱵᱤᱱ
ᱚ ᱢᱟᱱᱮ ᱩᱱᱠᱩ ᱡᱟᱦᱟᱸᱭ ᱠᱚ ᱟᱲᱟᱜ ᱦᱟᱹᱠᱩ ᱠᱚ
ᱦᱮᱸ ᱟᱲᱟᱜ ᱦᱟᱹᱠᱩ ᱠᱚ ᱟᱨ ᱱᱮᱛᱟᱨᱠᱚ ᱟᱲᱟᱜᱮᱫ ᱠᱚᱣᱟ
ᱢᱟᱴ ᱯᱩᱠᱷᱤ ᱨᱮᱠᱚ ᱯᱮᱨᱮᱡ ᱟᱠᱟᱱ ᱛᱟᱞᱮᱭᱟ ᱛᱚ ᱵᱩᱡᱷ ᱠᱮᱫᱟᱵᱤᱱ
ᱟᱨ ᱛᱟᱦᱚᱞᱮ ᱚᱱᱮ ᱜᱷᱩᱱᱤ ᱠᱚ ᱜᱷᱩᱜᱤ ᱠᱚ
ᱦᱮᱸ ᱜᱷᱩᱜᱤ ᱠᱚ ᱯᱟᱴᱟ ᱠᱚ ᱢᱚᱥᱟᱨᱤ ᱠᱚ ᱾
ᱦᱮᱸ
ᱟᱨ ᱢᱤᱫ ᱫᱤᱱ ᱜᱚᱢᱠᱮ ᱟᱸᱡᱚᱢ ᱫᱟᱵᱤᱱ ᱠᱮᱫᱟᱞᱤᱧ ᱦᱚᱸ ᱢᱤᱫ ᱫᱤᱱ ᱴᱟᱝ ᱟᱹᱰᱤ ᱢᱟᱨᱟᱝ ᱤᱭᱟᱹ ᱦᱟᱹᱠᱩᱭ ᱩᱰᱩᱠ ᱞᱮᱱᱟ ᱥᱳᱞ ᱦᱟᱹᱠᱩ ᱟᱞᱮᱭᱟᱜ ᱢᱟᱴᱷ ᱨᱮ ᱚᱱᱮ ᱚᱱᱠᱟ ᱜᱮ ᱢᱤᱫᱴᱟᱝ ᱜᱟᱰᱟ ᱢᱮᱱᱟᱜ ᱛᱟᱞᱮᱭᱟ ᱚᱱᱟ ᱜᱟᱰᱟ ᱞᱮ ᱛᱚᱞ ᱠᱮᱫᱟ ᱟ ᱟᱨ ᱚᱱᱟ ᱛᱚᱞ ᱠᱟᱛᱮ ᱜᱮ ᱜᱚᱴ ᱜᱚᱴᱟ ᱵᱟᱹᱫᱽ ᱵᱟᱹᱭᱦᱟᱹᱲ ᱫᱚ ᱢᱟᱱᱮ ᱛᱟᱞᱮᱭᱟ ᱠᱤᱱ ᱟᱨ ᱚᱱᱟ ᱜᱟᱰᱟ ᱩᱱᱟᱜ ᱜᱮᱠᱚ ᱩᱰᱩᱠ ᱞᱮᱱᱟ ᱟᱨᱠᱤ ᱩᱱᱤ ᱥᱳᱞ ᱦᱟᱹᱠᱩ ᱫᱚ ᱟᱹᱰᱤ ᱢᱟᱨᱟᱝ ᱮᱠ ᱠᱤᱞᱳ ᱜᱟᱱᱮ ᱦᱩᱭᱩᱜᱼᱟ ᱵᱩᱡᱽ ᱠᱮᱫᱟ ᱚᱱᱮ ᱱᱮᱥ ᱫᱚ ᱵᱟᱠᱷᱟᱱ ᱚᱱᱟ ᱫᱚ ᱫᱷᱚᱨᱚᱱ ᱨᱮ ᱪᱟᱥ ᱠᱟᱛᱮᱜ ᱚᱱᱟᱞᱮ ᱟᱸᱡᱮᱫ ᱜᱮᱭᱟ ᱟᱨᱠᱤ ᱟᱹᱰᱤ ᱨᱚᱠᱚᱢ ᱥᱚᱵᱡᱤ ᱠᱚ ᱠᱚᱞᱮ ᱨᱚᱦᱚᱭᱟ ᱟᱨ ᱱᱮᱥ ᱫᱚ
ᱢᱟᱱᱮ ᱫᱟᱜ ᱫᱚ ᱱᱮᱥ ᱫᱚ ᱵᱟᱞᱮ ᱪᱟᱵᱟ ᱫᱟᱲᱮ ᱠᱟᱣᱫᱟ ᱛᱟᱦᱞᱮ ᱦᱟᱹᱠᱩ ᱠᱚ ᱛᱟᱦᱮᱸ ᱠᱟᱱ ᱜᱮᱭᱟ ᱟᱨ ᱞᱟ ᱫᱚ ᱪᱟᱵᱟᱜ ᱛᱟᱦᱮᱸᱜᱼᱟ ᱜᱟᱵᱟᱱ ᱛᱟᱦᱮᱸᱜᱼᱟ ᱜᱚᱴᱟ ᱟᱹᱛᱩ ᱦᱚᱲ ᱛᱮ᱾ ᱯᱚᱪᱠᱟᱨᱤᱧᱫ ᱱᱮᱥ ᱫᱚ ᱵᱟᱝ ᱪᱟᱵᱟ ᱠᱟᱱᱟ ᱫᱚᱢᱮ ᱦᱟᱠᱩ ᱦᱚᱸ ᱢᱮᱱᱟᱜ ᱠᱚᱣᱟ ᱦᱩᱸ᱾
ᱦᱳᱭ ᱜᱚᱝᱠᱮ ᱟᱨ ᱱᱚᱝᱠᱟ ᱧᱩᱛ ᱧᱤᱫᱟᱹ ᱢᱮᱱᱫᱟᱞᱤᱧ ᱱᱚᱝᱠᱟ ᱧᱩᱛ ᱧᱤᱫᱟᱹ ᱚᱱᱮ ᱜᱷᱩᱱᱤ ᱠᱚ ᱯᱟᱴᱟ ᱠᱚ ᱢᱟᱱᱮ ᱮᱰᱟᱣ ᱜᱮᱭᱟᱵᱚᱱ ᱛᱚ᱾
ᱦᱮᱸ ᱦᱮᱸ ᱮᱰᱟᱣᱟᱵᱚᱱ᱾
ᱟᱫᱚ ᱢᱟᱱᱮ ᱠᱟᱹᱴᱤᱡ ᱧᱮᱞ ᱠᱟᱛᱮᱜ ᱵᱚᱱ ᱢᱟᱱᱮ ᱪᱟᱞᱟᱜ ᱢᱟ ᱢᱟᱱᱮ ᱴᱚᱨᱪ ᱠᱚᱵᱚᱱ ᱤᱫᱤ ᱛᱟᱨᱟᱭ ᱢᱟ᱾ ᱡᱮᱢᱚᱱ ᱱᱮᱛᱟᱨ ᱫᱚ ᱦᱟᱹᱝᱠᱩ ᱵᱤᱧ ᱠᱚᱠᱚ ᱧᱟᱢᱚᱜ ᱜᱮᱭᱟ ᱥᱮ᱾
ᱦᱮᱸ ᱦᱮᱸ
ᱟᱫᱚ ᱵᱤᱧ ᱠᱚ ᱧᱮᱞ ᱠᱟᱛᱮᱜ ᱵᱚᱱ ᱮᱰᱟᱣ ᱵᱟᱲᱟᱭ ᱢᱟ ᱱᱚᱝᱠᱟ ᱧᱤᱫᱟᱹ ᱵᱮᱲᱟ ᱫᱚ ᱵᱟᱠᱷᱟᱱ ᱫᱚ ᱢᱟᱱᱮ ᱩᱝᱠᱩ ᱫᱚ ᱪᱮᱫ ᱠᱚ ᱢᱟᱱᱮ ᱠᱟᱹᱴᱤᱡ ᱮᱢ ᱞᱮᱵᱮᱫ ᱵᱟᱡᱟᱣ ᱞᱮᱠᱷᱟᱱ ᱫᱚ ᱱᱟᱜ ᱠᱷᱟᱱᱮ ᱜᱮᱨ ᱢᱮ ᱜᱮᱭᱟ᱾
ᱦᱮᱸ
ᱦᱳᱭ ᱟᱫᱚ ᱜᱚᱝᱠᱮ ᱦᱳᱭ ᱟᱫᱚ ᱱᱚ ᱠᱟ ᱧᱩᱛ ᱧᱤᱫᱟᱹ ᱠᱚ ᱡᱩᱫᱤ ᱯᱮ ᱮᱰᱟᱣ ᱛᱟᱵᱚᱱ ᱠᱷᱟᱱ ᱫᱚ ᱠᱟᱹᱴᱤᱡ ᱢᱟᱱᱮ ᱧᱮᱞ ᱠᱟᱛᱮᱜ ᱵᱚᱱ ᱮᱰᱟᱣ ᱢᱟ᱾ ᱟᱨ ᱴᱟᱴᱠᱟ ᱫᱚ ᱢᱟᱱᱮ ᱚᱱᱟ ᱤᱭᱟᱹ ᱠᱚᱨᱮ ᱦᱚᱸ ᱵᱟᱵᱚᱱ ᱥᱳᱜ ᱢᱟ ᱟᱨᱠᱤ᱾
ᱟᱪᱷᱟ
ᱦᱩᱸ ᱚᱱᱟ ᱯᱟᱴᱟ ᱜᱷᱩᱱᱤ ᱠᱚᱨᱮᱜ ᱦᱚᱸ ᱢᱟᱱᱮ ᱞᱟᱦᱟ ᱵᱚᱱ ᱧᱮᱞᱟ᱾
ᱦᱩᱸ ᱦᱩᱸ
ᱛᱟᱯᱚᱨᱮ ᱵᱚᱱ ᱢᱟᱱᱮ ᱦᱟᱹᱠᱩ ᱠᱚᱵᱚᱱ ᱥᱳᱜ ᱠᱚᱣᱟ ᱥᱮᱵᱚᱱ ᱠᱚᱴᱟ ᱠᱚᱣᱟ᱾ ᱵᱟᱠᱷᱟᱱ ᱫᱚᱵᱚᱱ ᱠᱮ ᱠᱷᱟᱱ ᱢᱟ ᱦᱟᱸᱜ ᱠᱷᱟᱱ ᱵᱤᱧ ᱜᱮ ᱵᱚᱞᱚᱣ ᱠᱟᱱᱮ ᱟᱨ ᱡᱩᱫᱤᱢ
ᱦᱩᱸ ᱦᱩᱸ
ᱠᱚᱴᱟᱭᱮᱭᱟ ᱢᱟᱭ ᱜᱮᱨ ᱠᱮᱜ ᱢᱮᱜᱮ᱾
ᱛᱟᱞᱮ ᱠᱷᱟᱱ ᱛᱚ ᱢᱟᱱᱮ ᱵᱤᱯᱚᱫ ᱥᱮ᱾
ᱦᱮᱸ ᱵᱤᱯᱚᱫ ᱫᱚ ᱢᱤᱜ ᱜᱷᱟᱹᱲᱤᱡ ᱛᱮ ᱦᱩᱭᱩᱜᱼᱟ ᱚᱱᱟ ᱫᱚ ᱥᱚ ᱥᱚᱢᱚᱭ ᱫᱚ ᱵᱟᱝ ᱞᱟᱜᱟᱜᱼᱟ᱾ ᱦᱩᱸ
ᱦᱳᱭ ᱦᱳᱭ ᱦᱳᱭ ᱦᱳᱭ
ᱟᱫᱚ ᱚᱱᱟ ᱠᱚᱜᱮ ᱠᱟᱹᱴᱤᱡ ᱧᱮᱞ ᱠᱟᱛᱮᱜ ᱯᱮ ᱠᱟᱹᱢᱤ ᱛᱟᱵᱚᱱᱟ᱾
ᱦᱩᱸ
ᱢᱟᱱᱮ ᱡᱷᱚᱛᱚ ᱠᱚᱜᱮ ᱟᱨᱠᱤ ᱧᱤᱫᱟᱹ ᱱᱚ ᱛᱮ ᱟᱞᱤᱧ ᱥᱮᱫ ᱦᱚᱸ ᱟᱹᱵᱤᱱ ᱥᱮᱫ ᱦᱚᱸ
ᱮᱸ ᱦᱮᱸ ᱦᱮᱸ ᱦᱮᱸ ᱟᱞᱮᱥᱮᱜ ᱢᱟᱛᱚ ᱦᱚᱸᱜᱼᱚᱭ ᱱᱤᱛᱚᱜ ᱵᱩᱡ ᱠᱮᱫᱟᱵᱤᱱ ᱜᱚᱝᱠᱮ ᱢᱟᱱᱮ ᱨᱳᱰ ᱮᱢᱚᱱ ᱠᱚ ᱵᱮᱱᱟᱣ ᱠᱟᱫᱟ ᱵᱟᱝ ᱢᱮᱫ ᱡᱟᱹᱯᱤᱫ ᱠᱟᱛᱮ ᱵᱤᱱ ᱞᱟᱜᱟᱭᱟ ᱵᱩᱡᱽ ᱠᱮᱫᱟᱵᱤᱱ ᱛᱚ ᱱᱮᱛᱟᱨ ᱱᱩᱠᱩ ᱪᱮᱝᱱᱟ ᱠᱚ ᱟᱱᱮ ᱟᱹᱰᱤ ᱡᱩᱨ ᱢᱟᱱᱮ ᱪᱮᱫ ᱞᱤᱧ ᱞᱟᱹᱭᱟ ᱢᱟᱱᱮ ᱦᱟᱱᱟ ᱱᱟᱣᱟ ᱧᱩ ᱠᱟᱛᱮᱫ ᱱᱮᱥᱟ ᱡᱤᱱᱤᱥ ᱨᱮ ᱠᱚ ᱧᱩᱭᱮᱫᱟ ᱠᱚ ᱟᱨ ᱜᱟᱹᱰᱤ ᱮᱢᱚᱱ ᱠᱚ ᱞᱟᱜᱟᱭᱮᱫᱟ ᱵᱟᱝ ᱢᱮᱫ ᱡᱟᱹᱯᱤᱫ ᱟᱛᱮᱫ ᱛᱚ ᱟᱹᱰᱤ ᱡᱳᱨ ᱢᱟᱱᱮ ᱮᱠᱥᱤᱰᱮᱱᱚᱜ ᱠᱟᱱᱟ ᱚᱠᱚᱭ ᱫᱚ ᱵᱟᱥ ᱥᱟᱞᱟᱜ ᱮ ᱫᱷᱟᱠᱠᱟ ᱚᱠᱚᱭ ᱫᱚ ᱴᱟᱠᱴᱟᱨ ᱥᱟᱞᱟᱜ ᱚᱠᱚᱭ ᱫᱚ ᱴᱨᱟᱠ ᱥᱟᱞᱟᱜ ᱵᱩᱡᱽ ᱠᱮᱜᱟᱵᱤᱱ ᱛᱚ ᱦᱚᱜᱼᱚᱭ ᱱᱚᱝᱠᱟ ᱡᱩᱫᱤ ᱱᱮᱥᱟᱭᱟᱠᱚ ᱛᱚ ᱱᱚᱣᱟ ᱠᱚ ᱠᱷᱚᱱ ᱫᱚ ᱢᱟᱱᱮ ᱟᱹᱰᱤ ᱥᱟᱦᱟᱨ ᱨᱮ ᱛᱟᱦᱮᱱ ᱦᱩᱭᱩᱜᱼᱟ ᱟᱨ ᱵᱮᱥᱤᱨ ᱵᱷᱟᱜᱽ ᱧᱮᱞ ᱵᱤᱱ ᱟᱵᱚ ᱜᱟᱛᱟᱠ ᱨᱮᱱ ᱦᱚᱲ ᱟᱨᱠᱤ ᱱᱩᱠᱩ ᱜᱮ ᱵᱮᱥᱤ ᱠᱚ ᱱᱮᱥᱟᱭᱮᱫᱟ ᱟᱨᱠᱤ ᱟᱫᱚ ᱫᱤᱠᱩ ᱦᱚᱲ ᱫᱚ ᱠᱟᱹᱴᱤᱡ ᱠᱚ ᱵᱩᱫᱽᱫᱷᱤᱢᱟᱱ ᱜᱮᱭᱟ ᱛᱚ ᱩᱱᱠᱩ ᱫᱚ ᱚᱲᱟᱜ ᱨᱮ ᱠᱚ ᱧᱩᱭᱟ ᱟᱹᱜᱩᱭᱟᱠᱚ ᱚᱲᱟᱜ ᱨᱮᱠᱚ ᱱᱮᱥᱟᱭᱟ ᱟᱨ ᱚᱲᱟᱜ ᱨᱮᱠᱚ ᱵᱩᱞᱩᱜᱼᱟ ᱟᱨ ᱚᱲᱟᱜ ᱨᱮᱠᱚ ᱡᱟᱹᱯᱤᱫᱟ ᱟᱨ ᱟᱵᱚ ᱫᱚ ᱵᱟᱝ ᱦᱟᱴ ᱯᱟᱛᱟ ᱵᱚᱱ ᱪᱟᱞᱟᱜ ᱠᱟᱱᱟ ᱚᱱᱟ ᱠᱚᱨᱮ ᱵᱚᱱ ᱯᱷᱟᱭᱮᱫᱟ ᱟᱨ ᱜᱟᱹᱲᱤ ᱠᱚᱵᱚᱱ ᱞᱟᱜᱟᱭᱮᱫᱟ ᱤᱱᱟᱹ ᱠᱷᱟᱹᱛᱤᱨ ᱛᱮ ᱟᱵᱚᱣᱟᱜ ᱢᱟᱱᱮ ᱜᱟᱹᱰᱤ ᱥᱟᱞᱟᱜ ᱰᱩᱰᱩ ᱫᱷᱟᱠᱟ ᱱᱚᱝᱠᱟ ᱦᱩᱭᱩᱜ ᱠᱟᱱᱟ ᱟᱨᱠᱤ ᱦᱮᱸ ᱚᱱᱟ ᱠᱚᱦᱚᱸ ᱡᱮᱢᱚᱱ ᱟᱞᱚᱵᱚᱱ ᱠᱚᱨᱟᱣ ᱢᱟ ᱟᱨᱠᱤ ᱜᱤᱫᱽᱨᱟᱹ ᱯᱤᱫᱽᱨᱟᱹ ᱵᱚᱱ ᱵᱩᱡᱷᱟᱹᱣ ᱠᱚᱣᱟ
ᱦᱮᱸ ᱦᱮᱸ ᱦᱮᱸ ᱟᱹᱰᱤ ᱵᱮᱥ ᱠᱟᱛᱷᱟ ᱵᱤᱱ ᱞᱟᱹᱭ ᱠᱟᱫᱟ ᱜᱚᱝᱠᱮ
ᱦᱩᱸ ᱢᱟᱱᱮ ᱚᱞᱚᱜ ᱦᱚᱸᱠᱚ ᱵᱟᱠᱚ ᱚᱞᱚᱜ ᱠᱟᱱᱟ ᱠᱟᱛᱮᱫ ᱜᱤᱫᱽᱨᱟᱹ ᱡᱩᱫᱤ ᱪᱮᱫ ᱵᱤᱱ ᱪᱤᱠᱟᱹᱭᱟ
ᱦᱮᱸ ᱦᱮᱸ
ᱱᱚᱜ ᱚᱭ ᱱᱚᱣᱟ ᱠᱚ ᱵᱚᱱᱫᱚᱭ ᱦᱩᱭᱩᱜ ᱛᱟᱵᱚᱱᱟ
ᱦᱳᱭ ᱜᱚᱢᱠᱮ ᱱᱚᱣᱟ ᱠᱚᱫᱚ ᱵᱚᱱᱫᱚ ᱫᱚᱨᱠᱟᱨᱚᱜ ᱠᱟᱱ ᱜᱮᱭᱟ ᱠᱟᱨᱚᱱ ᱫᱚ ᱦᱮᱸ ᱱᱤᱛᱚᱜ ᱫᱚ ᱢᱟᱱᱮ ᱱᱚᱣᱟ ᱠᱚᱫᱚ ᱠᱷᱟᱨᱟᱯ ᱡᱤᱱᱤᱥ ᱠᱟᱱᱟ ᱥᱮ ᱱᱚᱣᱟ ᱥᱮᱫ ᱫᱚ ᱵᱟᱝ ᱢᱚᱰᱟᱜ ᱜᱮ ᱵᱷᱟᱜᱮᱭᱟ ᱟᱨᱠᱤ
ᱦᱮᱸ
ᱵᱟᱠᱷᱟᱱ ᱫᱚ ᱱᱤᱡᱮ ᱱᱤᱡᱮ ᱛᱮᱜᱮ ᱛᱚ ᱟᱵᱚ ᱢᱚᱨᱚᱱ ᱰᱟᱦᱟᱨ ᱵᱚᱱ ᱯᱟᱸᱡᱟᱭᱮᱫᱼᱟ ᱥᱮ
ᱦᱮᱸ ᱱᱤᱡᱮ ᱱᱤᱡᱮ ᱛᱮᱜᱮ ᱟᱵᱚ ᱰᱟᱦᱟᱨ ᱵᱚᱱ ᱛᱮᱭᱟᱨ ᱡᱚᱝ ᱠᱟᱱᱟ ᱦᱩᱸ ᱥᱚᱨᱠᱟᱨ ᱠᱚᱦᱚᱸ ᱠᱚ ᱪᱮᱥᱴᱟᱭᱮᱫᱟ ᱦᱩᱸ
ᱡᱮᱢᱚᱱ ᱵᱤᱱ ᱞᱟᱹᱭ ᱠᱮᱜᱼᱟ ᱚᱱᱮ ᱢᱚᱴᱚᱨ ᱥᱟᱭᱠᱮᱞ ᱠᱚ ᱯᱟᱹᱣᱨᱟᱹ ᱠᱚ ᱧᱩ ᱠᱟᱛᱮᱫ ᱠᱚ ᱞᱟᱜᱟᱣ ᱵᱟᱲᱟᱭᱮᱫᱼᱟ ᱚᱱᱟ ᱠᱚ ᱫᱚ ᱮᱠᱟᱞ ᱜᱮ ᱢᱟᱱᱮ ᱯᱟᱹᱣᱨᱟᱹ ᱧᱩ ᱠᱟᱛᱮᱫ ᱫᱚ ᱮᱠᱟᱞ ᱜᱮ ᱵᱟᱝ ᱜᱟᱱᱚᱜᱼᱟ ᱟᱨᱠᱤ ᱠᱟᱨᱚᱱ ᱧᱮᱞ ᱵᱤᱱ ᱧᱩ ᱞᱮᱠᱷᱟᱱ ᱫᱚ ᱦᱳᱭ ᱢᱟᱱᱮ ᱯᱟᱹᱨᱣᱟᱹ ᱵᱤᱱ ᱧᱩ ᱞᱮᱠᱷᱟᱱ ᱫᱚ ᱢᱟᱱᱮ ᱥᱟᱦᱚᱥ ᱠᱟᱹᱴᱤᱡ ᱵᱟᱹᱲᱛᱤ ᱧᱚᱜᱚᱜᱼᱟ ᱩᱱ ᱥᱚᱢᱚᱭ ᱫᱚ ᱟᱫᱚ ᱵᱟᱹᱵᱤᱱ ᱵᱩᱡᱽ ᱫᱟᱲᱮᱭᱟᱜᱼᱟ ᱡᱮ ᱟᱹᱞᱤᱧ ᱫᱚ ᱢᱟᱱᱮ ᱜᱟᱹᱲᱤ ᱛᱤᱱᱟᱹᱜ ᱡᱳᱨ ᱞᱤᱧ ᱞᱟᱜᱟᱭᱮᱫ
ᱦᱮᱸ
ᱚ ᱢᱟᱱᱮ ᱟᱨ ᱤᱥᱯᱤᱰ ᱨᱮ ᱡᱩᱫᱤ ᱜᱟᱹᱰᱤ ᱛᱟᱦᱮᱱ ᱛᱟᱵᱤᱱᱟ ᱛᱟᱦᱚᱞᱮ ᱠᱷᱟᱱ ᱫᱚ ᱢᱟᱱᱮ ᱮᱢᱱᱤ ᱡᱟᱦᱟᱸ ᱠᱚᱨᱮ ᱴᱟᱨᱱᱤᱝ ᱨᱟᱥᱛᱟ ᱠᱚ ᱟᱨᱠᱤ ᱛᱟᱦᱚᱞᱮ ᱚᱱᱟ ᱠᱚᱨᱮ ᱛᱚ ᱟᱨ ᱦᱳᱭ ᱢᱟᱱᱮ ᱤᱥᱯᱤᱰ ᱢᱩᱠ ᱨᱮ ᱛᱟᱦᱮᱸ ᱱᱟᱹᱭ ᱠᱷᱟᱱ ᱜᱟᱹᱲᱤ ᱛᱟᱦᱚᱞᱮ ᱩᱱ ᱛᱚ ᱢᱟᱱᱮ ᱵᱨᱮᱠ ᱛᱮᱦᱚᱸ ᱵᱟᱝ ᱜᱟᱱᱚᱜᱼᱟ ᱟᱨ
ᱦᱩᱸ
ᱢᱟᱱᱮ ᱵᱟᱵᱤᱱ ᱥᱟᱢᱵᱲᱟᱣ ᱫᱟᱲᱮᱭᱟᱜᱼᱟ ᱟᱨᱠᱤ
ᱵᱟᱹᱵᱤᱱ ᱥᱟᱢᱵᱲᱟᱣ ᱫᱟᱲᱮᱭᱟᱜᱼᱟ ᱦᱮᱸ
ᱦᱳᱭ ᱛᱟᱦᱚᱞᱮ ᱠᱷᱟᱱ ᱫᱚ ᱟᱨ ᱤᱧᱡᱤᱱ ᱛᱚ ᱵᱟᱭ ᱵᱩᱡᱽᱟᱭ ᱤᱧᱡᱤᱱ ᱫᱚ ᱛᱤᱱᱟᱹᱜ ᱮᱢ ᱢᱟᱪᱟᱣᱼᱟ ᱩᱱᱟᱹᱜ ᱜᱮ ᱫᱟᱹᱲᱟᱭ
ᱰᱟᱸᱝᱨᱤ ᱠᱟᱰᱟ ᱫᱚ ᱵᱟᱝ ᱠᱟᱱᱟᱭ ᱡᱮ ᱦᱟ ᱦᱳ ᱞᱮᱠᱷᱟᱱ ᱜᱮ ᱛᱤᱸᱜᱩᱱᱟᱭ
ᱦᱳᱭ ᱤᱧᱡᱤᱱ ᱚᱱᱟ ᱫᱚ ᱡᱮᱢᱚᱱᱮᱢ ᱵᱮᱵᱚᱦᱟᱨᱮᱭᱟ ᱛᱮᱢᱚᱱ ᱜᱮ ᱪᱟᱞᱟᱜᱼᱟᱭ
ᱪᱟᱞᱟᱜᱼᱟ ᱡᱟᱦᱟᱸ ᱛᱤᱱᱟᱹᱜ ᱮᱢ ᱯᱮᱴᱮᱨᱟ ᱩᱱᱟᱹᱜ ᱜᱮ ᱫᱟᱹᱲᱟᱭ
ᱦᱮᱸ ᱟᱨ ᱩᱸ ᱱᱮᱛᱟᱨ ᱢᱟ ᱥᱚᱨᱠᱟᱨ ᱠᱚ ᱟᱭᱤᱱ ᱟᱠᱟᱜ-ᱟ ᱡᱮ ᱦᱮᱞᱢᱮᱴ ᱠᱚ ᱦᱚᱨᱚᱜ ᱠᱟᱛᱮ ᱮᱠᱫᱚᱢ ᱞᱟᱜᱟ ᱫᱚᱨᱠᱟᱨ ᱛᱟᱯᱚᱨᱮ ᱵᱟᱨ ᱦᱚᱲ ᱠᱷᱚᱱᱟᱜ ᱵᱤᱥᱤ ᱰᱚᱵᱚᱞ ᱦᱚᱸ ᱵᱟᱝ ᱜᱟᱱᱚᱜᱼᱟ
ᱵᱟᱝ ᱵᱟᱝ ᱵᱟᱝ ᱦᱩᱸ ᱵᱟᱨ ᱦᱚᱲᱟᱜ ᱜᱮ ᱦᱮᱞᱢᱮᱴ ᱫᱚᱨᱠᱟᱨ
ᱦᱚ
ᱵᱟᱠᱷᱟᱱ ᱯᱷᱩᱨᱟᱹᱱ ᱞᱟᱜᱟᱜᱼᱟ ᱠᱤᱱᱛᱩ ᱟᱵᱚ ᱫᱚ ᱥᱚᱨᱠᱟᱨᱟᱜ ᱠᱟᱛᱷᱟ ᱠᱚᱦᱚᱸ ᱵᱟᱵᱚᱱ ᱵᱟᱛᱟᱣ ᱮᱫᱟ
ᱦᱳᱭ ᱢᱟᱱᱮ ᱟᱵᱚᱣᱟᱜ ᱤᱭᱟᱹ ᱛᱮᱵᱚᱱ ᱪᱟᱞᱟᱜ ᱠᱟᱱᱟ
ᱦᱮᱸ ᱟᱵᱚᱣᱟᱜ ᱤᱭᱟᱹ ᱛᱮᱵᱚᱱ ᱪᱟᱞᱟᱜ ᱠᱟᱱᱟ ᱥᱚᱨᱠᱟᱨ ᱦᱚᱸ ᱵᱚᱱᱫᱚ ᱨᱮᱱᱟᱜ ᱠᱚ ᱪᱮᱥᱴᱟᱭᱮᱫᱟ ᱱᱮᱥᱟ ᱡᱟᱛᱤᱭᱚ ᱡᱤᱱᱤᱥ ᱵᱚᱱᱫᱚ ᱨᱮᱱᱟᱜ ᱠᱤᱱᱛᱩ ᱟᱵᱚ ᱫᱚ ᱵᱟᱵᱚᱱ ᱵᱟᱛᱟᱣ ᱮᱫᱟ ᱦᱮᱸ ᱥᱮ
ᱛᱚ ᱜᱚᱝᱠᱮ ᱟᱞᱮ ᱥᱮᱱ ᱫᱚ ᱱᱚᱜᱼᱚᱭ ᱧᱮᱞᱚᱜ ᱠᱟᱱᱟ ᱟᱨᱠᱤ
ᱦᱮᱸ ᱦᱮᱸ
ᱱᱚᱜᱼᱚᱭ ᱡᱮᱢᱚᱱ ᱦᱟᱴ ᱯᱟᱛᱟ ᱠᱚ ᱦᱩᱭᱩᱜᱼᱟ
ᱦᱮᱸ
ᱞᱟᱦᱟ ᱛᱮᱫᱚ ᱚᱱᱠᱟ ᱢᱟᱱᱮ ᱦᱟᱺᱰᱤ ᱯᱟᱹᱣᱨᱟᱹ ᱠᱚ ᱟᱠᱷᱨᱤᱧ ᱵᱟᱲᱟᱭ ᱛᱟᱸᱦᱮᱫ
ᱦᱮᱸ ᱦᱮᱸ
ᱮᱸ ᱱᱮᱛᱟᱨ ᱫᱚ ᱮᱠᱟᱞ ᱵᱟᱠᱚ ᱟᱠᱷᱨᱤᱧ ᱮᱫᱟ ᱜᱚᱝᱠᱮ ᱧᱮᱞᱚᱜ ᱠᱟᱱᱟ ᱟᱨᱠᱤ
ᱦᱮᱸ ᱦᱮᱸ
ᱛᱟᱦᱞᱮ ᱢᱟᱱᱮ ᱱᱚᱣᱟ ᱫᱚ ᱟᱰᱤ ᱵᱷᱟᱜᱤ ᱠᱚ ᱠᱟᱹᱢᱤᱭᱮᱫᱟ ᱟᱹᱞᱤᱧ ᱫᱚᱞᱤᱧ ᱢᱚᱱᱮᱭᱟ
ᱦᱩᱸ ᱟᱵᱚ ᱢᱟᱱᱮ ᱪᱮᱫ ᱟᱞᱤᱧ ᱞᱟᱹᱭᱟ ᱟᱵᱚᱨᱮᱱ ᱢᱚᱦᱚᱞ ᱠᱚ ᱢᱮᱱᱟᱜ ᱠᱚᱣᱟ ᱟᱹᱰᱤ ᱨᱚᱠᱚᱢ ᱯᱟᱨᱜᱟᱱᱟ ᱢᱚᱦᱚᱞ ᱵᱷᱟᱨᱚᱛ ᱡᱟᱠᱟᱛ ᱢᱟᱺᱡᱷᱤ ᱯᱟᱨᱜᱟᱱᱟ
ᱱᱩᱠᱩ ᱦᱚᱸ ᱢᱮᱞᱟ ᱨᱮᱠᱚ ᱩᱪᱷᱟᱹᱱ ᱮᱫᱟ ᱟᱨᱠᱤ ᱡᱮ ᱦᱟᱺᱰᱤ ᱯᱟᱹᱣᱨᱟᱹ ᱮᱠᱟᱞ ᱠᱤᱨᱤᱧ ᱟᱠᱷᱨᱤᱧ ᱧᱩ ᱫᱚ ᱢᱟᱱᱟ ᱜᱮᱭᱟ ᱞᱟᱹᱭ ᱫᱟᱠᱚ ᱛᱚ
ᱦᱮᱸ ᱦᱮᱸ
ᱦᱮᱸ ᱟᱫᱚ ᱟᱫᱚ ᱚᱸᱰᱮ ᱵᱟᱭ ᱧᱟᱢ ᱞᱮᱠᱷᱟᱱ ᱟᱫᱚ ᱚᱲᱟᱜ ᱨᱮ ᱧᱩ ᱠᱟᱛᱮᱭ ᱮ ᱪᱟᱞᱟᱜ ᱠᱟᱱᱟ
ᱟᱫᱚ ᱦᱳᱭ ᱚᱲᱟᱜ ᱨᱮ ᱧᱩ ᱠᱟᱛᱮᱜ ᱮ ᱪᱟᱞᱟᱣᱚᱜ ᱠᱟᱱᱟᱭ ᱚᱱᱟ ᱦᱚᱸ ᱢᱟᱱᱮ ᱟᱫᱚ ᱟᱥᱛᱮ ᱟᱥᱛᱮ ᱢᱚᱱᱮ ᱦᱩᱭᱩᱜ ᱠᱟᱱᱟ ᱵᱚᱱᱫᱚᱭᱟᱠᱚ
ᱵᱚᱱᱫᱚᱜᱼᱟ ᱦᱮᱸ ᱦᱮᱸ ᱫᱚᱨᱠᱟᱨ ᱢᱮᱱᱟᱜᱼᱟ ᱜᱚᱝᱠᱮ
ᱮᱠᱫᱚᱢ ᱮᱠᱫᱚᱢ ᱱᱚᱣᱟ ᱠᱚᱫᱚ